ᱦᱟᱞᱳ ᱾
ᱛᱼᱷᱩ, ᱦᱮᱸᱼ ᱡᱚᱦᱟᱨ ᱜᱮ ᱾
ᱦᱮᱸ, ᱡᱚᱦᱟᱨ ᱜᱮ ᱜᱚᱢᱠᱮ, ᱨᱚᱲ ᱠᱚ ᱴᱷᱤᱠ ᱜᱮ, ᱧᱟᱢᱚᱜ ᱠᱟᱱᱟ ᱛᱚ?
ᱦᱮᱸᱻ ᱟᱢᱟᱜ ᱨᱚᱲ ᱦᱚᱸ, ᱟᱸᱡᱚᱢᱚᱜ ᱠᱟᱱᱟ ᱾
ᱚᱼ ᱴᱷᱤᱠᱟ ᱟᱫᱚ, ᱢᱚᱡᱽ ᱵᱟᱲᱟ ᱜᱮᱥᱮ, ᱵᱟᱝ?
ᱦᱮᱸᱻ, ᱢᱚᱡᱽ ᱵᱟᱲᱟ ᱜᱮ ᱦᱟᱸᱜ ᱾ ᱟᱮ ᱟᱯᱮ ᱠᱚᱜᱮ ᱚᱠᱟ ᱞᱮᱠᱟ?
ᱟᱞᱮ ᱠᱚᱦᱚᱸ, ᱱᱤᱭᱟᱹ ᱜᱷᱟᱹᱲᱤᱡ ᱫᱚ, ᱪᱟᱸᱫᱳ ᱫᱟᱭᱟᱛᱮ, ᱠᱚ ᱟᱥᱤᱨᱵᱟᱫᱽ ᱛᱮ, ᱟᱞᱮ ᱦᱚ, ᱢᱚᱸᱡᱽ ᱵᱟᱲᱟ ᱜᱮ, ᱦᱮᱱᱟᱜ ᱞᱮᱭᱟ ᱾
ᱟᱪᱪᱷᱟ ᱟᱪᱪᱷᱟ ᱾ ᱦᱮᱸ, ᱚᱱᱠᱟ ᱜᱮ ᱪᱟᱸᱫᱚᱣᱟᱜ, ᱫᱟᱭᱟ ᱫᱩᱞᱟᱹᱲ ᱛᱮ, ᱱᱟᱯᱟᱭ ᱜᱮᱵᱚ, ᱛᱟᱦᱮᱸ ᱞᱮᱱ ᱠᱷᱟᱱ ᱜᱮ, ᱱᱟᱯᱟᱭ ᱜᱮ ᱾
ᱦᱮᱸ, ᱟᱫᱚ ᱪᱮᱫ ᱞᱮᱠᱟ ᱫᱟᱜᱼᱮ, ᱡᱟᱹᱲᱤ ᱵᱟᱲᱟᱭᱮᱫᱟ ᱚᱱᱛᱮ ᱫᱚ?
ᱫᱟᱜ ᱡᱟᱹᱲᱤ ᱫᱚ ᱦᱟᱸᱜ, ᱱᱤᱛ ᱜᱷᱟᱹᱲᱤᱡ ᱫᱚ, ᱦᱟᱹᱯᱤᱫ ᱦᱟᱛᱟᱲ ᱟᱠᱟᱫᱟᱭ ᱦᱟᱸᱜ ᱾ ᱵᱟᱭ ᱡᱚᱨᱚᱭᱮᱫᱟ ᱚᱱᱠᱟ ᱫᱚ ᱾
ᱚᱻ, ᱟᱪᱪᱷᱟ ᱟᱪᱪᱷᱟ ᱾
ᱟᱯᱮ ᱚᱱᱛᱮ ᱫᱚ, ᱚᱠᱟ ᱞᱮᱠᱟ ᱦᱟᱸᱜ?
ᱱᱚᱛᱮ ᱢᱟ, ᱟᱹᱰᱤ ᱮᱴᱟᱜ ᱼᱮ ᱫᱟᱜᱮᱜ ᱠᱟᱱ ᱜᱚᱝᱠᱮ ᱚᱱᱛᱮ ᱢᱟ ᱾ ᱫᱟᱜ ᱯᱮᱨᱮ ᱟᱠᱟᱫᱼᱟ, ᱮᱥᱠᱟ ᱠᱚᱨᱮ, ᱡᱷᱟᱹᱞᱤ ᱠᱚ, ᱚᱰᱟᱣ ᱵᱟᱲᱟ ᱦᱩᱭᱩᱜ ᱠᱟᱱᱟ ᱾ ᱦᱟᱹᱠᱩ ᱜᱚᱡ ᱠᱚ, ᱦᱩᱭᱩᱜ ᱠᱟᱱᱟ ᱾
ᱟᱼᱪᱪᱷᱟ ᱪᱪᱷᱟ ᱪᱷᱟ, ᱱᱟᱯᱟᱭ ᱜᱮ, ᱦᱟᱹᱠᱩ ᱠᱚ, ᱫᱚᱢᱮ ᱥᱟᱵ ᱠᱚ, ᱛᱟᱵᱚᱱ ᱯᱮ ᱾ ᱟᱫᱚ, ᱮᱸᱻ ᱾ ᱮᱼ ᱪᱟᱥ ᱪᱟᱥ ᱠᱚᱦᱚᱸ, ᱞᱚᱜᱚᱱ ᱫᱷᱟᱨᱟ ᱜᱮ, ᱞᱟᱜᱟᱜ ᱠᱟᱱᱟ ᱾ ᱦᱳᱭ ᱛᱚ ᱾
ᱟᱭ, ᱞᱚᱜᱚᱱ ᱫᱷᱟᱨᱟ ᱢᱟᱱᱛᱮ ᱫᱷᱟᱲᱟ ᱭᱟᱭ ᱯᱚᱱᱚᱨᱚ ᱥᱳᱞᱳ ᱫᱤᱱ ᱫᱮᱨᱤ ᱧᱚᱜᱚᱼᱟ ᱛᱷᱚᱲᱟ ᱠᱷᱟᱡ ᱾᱾ ᱜᱟᱹᱪᱷᱤ ᱠᱚ ᱟᱹᱣᱨᱤ ᱞᱟᱹᱴᱩᱜᱼᱟ ᱛᱚ ᱾ ᱜᱟᱹᱪᱷᱤ ᱠᱚ, ᱟᱯᱷᱚᱞ ᱵᱟᱲᱟ ᱦᱩᱭ ᱾
ᱛᱮᱧᱟ, ᱚᱱᱟᱫᱚ ᱟ. ᱭ, ᱦᱩᱭᱩᱜᱼᱟ ᱦᱟᱸᱜ ᱾
ᱟᱜᱟᱢ ᱟᱜᱟᱢ ᱜᱮ ᱫᱟᱜ ᱫᱟᱭ ᱛᱚ ᱞᱟᱦᱟ ᱠᱷᱚᱡ ᱛᱚ ᱾ ᱱᱤᱛᱚᱝ, ᱦᱮᱸᱛᱚ ᱫᱟᱜ ᱨᱮᱭᱟᱜ ᱟᱵᱷᱟᱵᱽ ᱫᱚ ᱵᱟᱹᱱᱩᱜᱼᱟ ᱾
ᱦᱟᱥᱟ ᱠᱚ, ᱛᱮᱭᱟᱨ ᱨᱮᱰᱤ ᱠᱟᱜ ᱯᱮ, ᱚᱱᱟ ᱠᱚ ᱮᱱᱠᱷᱟᱱ ᱢᱟᱲᱟᱝ ᱨᱮ, ᱞᱚᱜᱚᱱ ᱤᱭᱟᱹᱼᱟ, ᱮᱸᱰᱮᱠᱷᱟᱱ ᱨᱚᱦᱟ ᱜᱚ ᱛᱟᱯᱮ ᱾
ᱦᱮᱸᱦᱮᱸ ᱨᱚᱦᱚᱭ ᱠᱚ, ᱜᱮ ᱾
ᱦᱟᱥᱟ ᱠᱚ, ᱛᱮᱭᱟᱨ ᱵᱟᱲᱟ ᱛᱮᱜᱮ ᱛᱚ, ᱫᱚᱥ ᱵᱟᱨᱚ ᱫᱤᱱ ᱫᱚ, ᱥᱚᱢᱚᱭ ᱦᱟᱛᱟᱣᱟᱭ ᱾
ᱦᱮᱸ, ᱥᱚᱢᱚᱭ ᱢᱟᱭ, ᱦᱟᱛᱟᱣ ᱜᱮ ᱾ ᱟᱫᱚ?
ᱫᱚ, ᱟᱹᱣᱨᱤ ᱠᱚ ᱫᱷᱩᱨᱟᱹ ᱛᱚ, ᱟᱫᱚ ᱱᱩᱭ ᱦᱟᱲᱟᱢ ᱫᱷᱩᱨᱟᱹᱣ ᱞᱮᱠᱷᱟᱱᱟ ᱫᱚ ᱾ ᱟᱼ, ᱢᱟᱱᱮ ᱡᱚᱛᱚ ᱦᱚᱲᱟᱜ ᱟᱹᱣᱨᱤ ᱠᱚ, ᱫᱷᱩᱨᱟᱣᱟ,, ᱯᱤᱸᱰᱷᱟᱹ ᱞᱟᱜ ᱦᱚᱸ, ᱟᱹᱣᱨᱤ ᱠᱚ ᱫᱷᱩᱨᱟᱹᱣᱟ, ᱱᱤᱛ ᱦᱚᱸ᱾
ᱟᱫᱚ, ᱚᱱᱛᱮ ᱫᱚ ᱦᱚᱸᱜᱼᱚᱭ, ᱪᱟᱥᱵᱟᱥᱮᱫ ᱫᱚ, ᱟᱫᱚ ᱱᱤᱡᱮ ᱛᱮᱜᱮ ᱯᱮ ᱾ ᱮᱸᱻᱮ, ᱨᱚᱦᱚᱭ ᱛᱚ ᱫᱟ ᱥᱮ? ᱦᱮᱸᱻ ᱠᱟᱹᱢᱤ ᱠᱚ, ᱚᱱᱠᱟ ᱯᱮ, ᱞᱟᱜᱟᱣ ᱠᱚᱣᱟ ᱾
ᱢᱟᱱᱮ, ᱱᱤᱡ ᱠᱚᱫᱚ ᱺ
ᱟᱨ ᱱᱤᱭ, ᱦᱚᱲᱟᱜ ᱪᱟᱵᱟ ᱞᱮᱱᱠᱷᱟᱱ ᱫᱚ, ᱦᱚᱲᱟᱜ ᱦᱚᱞᱮ ᱪᱟᱞᱟᱜ ᱜᱮᱭᱟ ᱾ ᱦᱳ ᱾
ᱟᱪᱪᱷᱟ ᱟᱪᱪᱷᱟ ᱾ ᱦᱚᱸ ᱚᱱᱟ ᱫᱚ, ᱜᱚᱲᱚᱼ ᱜᱚᱯᱚᱲᱚ ᱠᱟᱛᱮᱫ ᱜᱮ, ᱠᱟᱹᱢᱤ ᱵᱷᱟᱹᱜᱮᱤᱭᱟ ᱾ ᱟᱫᱚ ᱱᱚᱜ-ᱚᱭ ᱡᱟᱦᱟᱸ ᱠᱟᱹᱢᱤᱱ ᱠᱚᱯᱮ ᱞᱟᱜᱟᱣ ᱠᱚᱣᱟ ᱦᱮᱸ ᱥᱮ ᱟᱫᱚ ᱴᱚᱞᱟ ᱵᱟ ᱵᱟᱭᱨᱮ ᱨᱮᱱ ᱠᱚᱦᱚᱸ ᱦᱮᱸ ᱥᱮ, ᱟᱫᱚ ᱚᱱᱛᱮᱱᱟᱜ ᱡᱮᱢᱚᱱ ᱠᱟᱹᱢᱤᱭᱟᱠᱚ ᱠᱟᱹᱢᱤ ᱠᱚ ᱠᱩᱲᱟᱹᱭ ᱫᱚ ᱚᱠᱟ ᱞᱮᱠᱟ ᱚᱱᱛᱮ ᱫᱚ?
ᱠᱟᱹᱢᱤ ᱵᱚᱞᱛᱮ ᱤᱱᱟᱹᱜ ᱮᱢᱟᱣ ᱠᱚᱣᱟ ᱵᱚᱞᱛᱮ ᱱᱮᱛᱟᱨ ᱫᱚ ᱟᱨᱠᱤ ᱯᱟᱸᱪᱥᱚ ᱠᱷᱚᱱ ᱮᱥᱴᱟᱴ ᱮᱱᱟ ᱟᱨᱠᱤ᱾
ᱟᱪᱪᱷᱟ,
ᱯᱩᱭᱥᱟᱹ ᱥᱴᱟᱴ ᱮᱱᱟ ᱮᱠᱫᱚᱢ ᱪᱷᱚᱭ, ᱥᱟᱛᱥᱚ, ᱟᱴᱥᱚ ᱠᱟᱛᱮ ᱵᱮᱴᱤ ᱪᱟᱞᱟᱜ-ᱟ᱾
ᱟᱪᱪᱷᱟ ᱚᱱᱟ ᱫᱚ ᱚᱠᱟ ᱯᱟᱦᱴᱟ ᱯᱟᱲᱟᱜ ᱠᱟᱱᱟ ᱦᱟᱸᱜ?
ᱱᱚᱛᱮ ᱤᱭᱟᱹ ᱵᱮᱝᱜᱚᱞ ᱫᱤᱱᱟᱡᱽᱯᱩᱨ ᱥᱮᱫ ᱠᱷᱤᱱ ᱫᱤᱱᱟᱡᱽᱯᱩᱨ
ᱟᱪᱪᱷᱟ ᱫᱤᱱᱟᱡᱽᱯᱩᱨ ᱥᱮᱫ,
ᱟᱯᱮ ᱫᱚ ᱚᱠᱟᱥᱮᱫ ᱚᱠᱟ ᱱᱟᱠᱷᱟ ᱠᱟᱛᱮ ᱨᱚᱲ
ᱱᱚᱣᱟ ᱟᱞᱮ ᱫᱚ ᱵᱮᱝᱜᱚᱞ ᱜᱮ, ᱡᱷᱟᱲᱜᱨᱟᱢ ᱰᱤᱥᱴᱤᱠ,
ᱚ ᱡᱷᱟᱲᱜᱨᱟᱢ ᱰᱤᱥᱴᱤᱠ ᱟᱪᱪᱷᱟ ᱟᱪᱪᱷᱟ, ᱱᱤᱛᱮ ᱟᱞᱮᱫᱚ ᱱᱮᱰᱮ ᱮᱫᱚᱢ ᱵᱟᱝᱞᱟᱫᱮᱥ ᱵᱚᱰᱟᱨᱮ ᱮᱠᱫᱚᱢ ᱥᱟᱭᱤᱰ
ᱟᱪᱪᱷᱟ ᱟᱪᱪᱷᱟ ᱮᱱᱠᱷᱟᱱ ᱱᱟᱯᱟᱭᱮᱱ ᱜᱮ ᱠᱩᱞᱤ ᱧᱟᱯᱟᱢ ᱦᱩᱭᱱᱟ ᱡᱟᱦᱟᱸ ᱞᱮᱠᱟ ᱚᱱᱠᱟ ᱡᱩᱫᱤ ᱟᱞᱮ ᱱᱚᱛᱮ ᱠᱷᱚᱱᱟᱜ ᱠᱟᱹᱢᱤ ᱠᱚᱞᱮ ᱪᱟᱞᱟᱣ ᱮᱢᱟᱱᱚᱜ-ᱟ, ᱮᱱᱠᱷᱟᱱ ᱟᱯᱮᱥᱮᱫ ᱟᱹᱰᱤ ᱦᱟᱭ ᱨᱮᱴ ᱜᱮᱭᱟ ᱛᱚ, ᱚᱱᱟ ᱛᱤᱧ ᱠᱩᱞᱤ ᱧᱚᱜ ᱠᱮᱜᱽ ᱢᱮᱭᱟ, ᱡᱮ ᱚᱠᱟ ᱯᱟᱦᱴᱟ ᱠᱟᱱᱟᱯᱮ ᱟᱯᱮ ᱫᱚ?
ᱟᱹᱰᱤ ᱦᱟᱭ ᱜᱮᱭᱟ ᱱᱤᱛᱚᱜ ᱫᱚ, ᱠᱟᱹᱢᱤ ᱠᱟᱹᱢᱤ ᱞᱮᱠᱷᱟᱡ ᱫᱚ ᱠᱟᱹᱢᱤ ᱮᱴᱟᱨᱴ ᱞᱮᱱᱠᱷᱟᱱ ᱟᱨᱦᱚᱸ ᱡᱟᱹᱥᱛᱤ ᱜᱮ ᱦᱟᱭᱚᱜ-ᱟ ᱟᱨᱦᱚᱸ,
ᱦᱳᱭ ᱮᱱᱠᱷᱟᱱ ᱚᱱᱠᱟ ᱞᱮᱠᱟ ᱠᱟᱛᱮᱫ ᱟᱞᱮ ᱦᱚᱸᱞᱮ ᱪᱟᱞᱟᱜ-ᱟ ᱥᱮ ᱚᱸᱰᱮ ᱟᱹᱰᱤ ᱦᱟᱭ ᱜᱮ ᱟᱞᱮ ᱥᱮᱫ ᱫᱚ ᱱᱚᱝᱠᱟ ᱫᱚ ᱟᱲᱟᱭᱥᱚ ᱛᱤᱱᱥᱚ,
ᱟᱲ ᱟᱲᱟᱭ ᱛᱤᱱ ᱥᱚ ᱫᱚ ᱟᱞᱮ ᱥᱮᱫᱚ ᱵᱟᱠᱚ ᱪᱟᱞᱟᱜ-ᱟ ᱟᱲᱟᱭᱮ ᱛᱤᱱ ᱥᱚ ᱫᱚ ᱫᱩ ᱛᱤᱱ ᱜᱷᱚᱱᱴᱟ ᱞᱟᱹᱜᱤᱫ
ᱦᱚᱸᱻ ᱟᱫᱚ ᱱᱚᱣᱟ ᱱᱚᱣᱟ ᱛᱮ ᱢᱟᱱᱮ ᱦᱳᱞ ᱰᱮ ᱞᱮᱠᱟ ᱜᱮ ᱛᱤᱱᱥᱚ ᱴᱟᱠᱟ ᱠᱷᱟᱱ ᱦᱳᱭ ᱢᱟᱱᱮ ᱯᱨᱟᱭ ᱪᱷᱚ, ᱥᱟᱛ, ᱜᱷᱚᱱᱴᱟ ᱜᱟᱱ ᱠᱚ ᱠᱟᱹᱢᱤᱭᱟ, ᱟᱫᱚ ᱚᱱᱟᱛᱮ ᱤᱧᱦᱚᱸ ᱠᱟᱹᱴᱤᱡ ᱦᱟᱲᱦᱟᱜᱤᱧ ᱵᱩᱡᱷᱟᱹᱣ ᱠᱮᱫᱟᱞᱮ ᱴᱷᱤᱠ ᱠᱟᱱᱛᱮ ᱟᱯᱮ ᱥᱟᱺᱜᱤᱧ ᱧᱚᱜ ᱜᱮᱭᱟ ᱛᱮ ᱟᱞᱮ ᱥᱮᱫ ᱠᱷᱚᱱᱟᱜ ᱫᱚ ᱚᱱᱟᱛᱮ ᱟᱹᱰᱤ ᱡᱟᱹᱥᱛᱤ ᱢᱟᱱᱮ ᱠᱟᱹᱣᱰᱤ ᱢᱟᱱᱮ ᱠᱩᱲᱟᱹᱭ ᱫᱚ ᱦᱟᱸᱜ
ᱢᱟᱸᱥ ᱠᱚ ᱟᱴᱟᱴ ᱮᱱᱟ ᱱᱟᱨᱢᱟᱞᱤ ᱟᱨᱠᱤ ᱯᱟᱸᱥᱚ ᱥᱮᱛᱟᱜ ᱨᱮᱠᱟ ᱟᱴ ᱴᱟ ᱡᱚᱠᱷᱚᱢ ᱡᱚᱭᱮᱱ ᱞᱮᱱᱠᱟᱱᱡ ᱠᱟᱹᱢᱤ ᱨᱮ ᱵᱟ ᱪᱟᱹᱨᱴᱟ ᱠᱚᱛᱮ ᱮᱸᱜ ᱛᱤᱱᱴᱟ ᱠᱚᱛᱮᱢ ᱪᱷᱩᱴᱤᱜ-ᱟ ᱟᱨᱠᱤ,
ᱟᱪᱪᱷᱟ,
ᱛᱤᱱᱴᱟ, ᱪᱟᱨᱴᱟ, ᱠᱚᱛᱮᱢ ᱪᱷᱩᱴᱤᱜ-ᱟ ᱯᱟᱥᱚ ᱴᱟᱠᱟ ᱪᱟᱯᱩᱫ ᱟᱢᱟ ᱟᱨ ᱪᱟᱞᱟᱜ ᱢᱮ
ᱦᱚᱸ ᱟᱪᱪᱷᱟ ᱥᱚᱝᱜᱮ ᱯᱩᱭᱥᱟᱹ
ᱵᱟᱹᱱᱩᱜ-ᱟ ᱥᱤᱱ ᱵᱟᱹᱱᱩᱜ-ᱟ
ᱟᱪᱪᱷᱟ ᱟᱹᱰᱤ ᱱᱟᱯᱟᱭ ᱟᱹᱰᱤ ᱱᱟᱯᱟᱭ ᱜᱮ ᱚᱱᱟ ᱫᱚ ᱦᱚᱸ
ᱠᱷᱮᱛ ᱨᱮᱜᱮ ᱥᱮ ᱩᱱᱤ ᱵᱟᱥᱮᱡ ᱟᱢ ᱵᱟᱥᱮᱡ ᱢᱤᱫᱴᱮᱱ ᱠᱷᱮᱛ ᱮᱢ ᱦᱩᱲᱩ ᱨᱚᱦᱚᱭᱮᱫᱟ ᱢᱟᱱᱮ ᱢᱤᱫ ᱚᱱᱟ ᱵᱟᱹᱠᱤ ᱢᱮᱱᱟᱜ-ᱟ ᱟᱨᱠᱤ ᱢᱤᱫ ᱠᱷᱤ ᱦᱮᱱᱟᱜ-ᱟ ᱴᱟᱭᱤᱢ ᱦᱩᱭᱩᱜ-ᱟ ᱟᱢᱫᱚ ᱨᱟᱠᱟᱵ ᱪᱟᱞᱟᱜ ᱢᱮ ᱱᱚᱸᱰᱮ ᱠᱷᱚᱡ
ᱟᱪᱪᱷᱟ ᱦᱚᱸ ᱩᱱᱤ ᱢᱟᱞᱤᱠ ᱜᱮ ᱞᱟᱹᱭᱮ, ᱢᱟᱱᱮ ᱚᱱᱛᱮ ᱚᱱᱛᱮ ᱢᱟᱹᱞᱤᱠ ᱠᱚ, ᱢᱟᱱᱮ ᱡᱟᱦᱟᱸ ᱠᱤᱥᱟᱹᱲ ᱠᱚ, ᱦᱟᱥᱟ ᱢᱟᱹᱞᱤᱠ ᱠᱚ ᱢᱟᱱᱮ ᱟᱹᱰᱤ ᱠᱚ ᱱᱟᱯᱟᱭ ᱜᱮᱭᱟ᱾ ᱟᱫᱚ ᱛᱟᱦᱚᱞᱮ ᱚᱱᱮ ᱡᱟᱦᱟᱸ ᱠᱚ ᱠᱟᱹᱢᱤᱭᱮᱫᱟ ᱠᱟᱹᱢᱤ ᱛᱟᱞᱟᱨᱮ ᱚᱱᱟ ᱡᱚᱢ ᱧᱩ ᱛᱚ ᱦᱩᱭᱩᱜ ᱟᱥ ᱵᱟᱝ ᱟ? ᱟᱠᱫᱚ ᱥᱮ ᱢᱤᱫ ᱞᱮᱛᱟᱲ ᱨᱮ ᱠᱚ ᱠᱟᱹᱢᱤ ᱤᱫᱤᱭᱟ?
ᱢᱤᱫ ᱫᱷᱟᱣ ᱛᱮ ᱠᱟᱹᱢᱤ ᱵᱟ ᱠᱟᱹᱢᱮᱭᱟ ᱢᱟᱱᱮ ᱡᱚᱢ ᱧᱩ ᱟᱨᱭᱟᱜ ᱮᱠᱴᱟ
ᱦᱮᱸᱻ
ᱵᱟᱨᱚᱴᱟ ᱮᱠᱴᱟ ᱫᱤᱠ ᱠᱚ ᱡᱤᱨᱟᱹᱜ-ᱟ ᱢᱤᱫ ᱜᱷᱚᱱᱴᱟ ᱠᱚ ᱡᱤᱨᱟᱹᱜ-ᱟ,
ᱦᱮᱸ
ᱢᱤᱫ ᱜᱷᱚᱱᱴᱟ ᱡᱤᱨᱟᱹᱣ ᱵᱟᱲᱟ ᱠᱟᱛᱮᱫ ᱟᱫᱚ ᱢᱤᱫ ᱫᱷᱟᱣ ᱜᱟᱱ ᱠᱟᱹᱢᱤ ᱠᱚ ᱫᱷᱩᱨᱟᱹᱣ ᱮᱱ ᱜᱮ᱾
ᱟᱫᱚ ᱚᱱᱮ ᱡᱟᱦᱟᱸ ᱠᱚ ᱡᱚᱢ ᱧᱩᱭᱟ ᱚᱱᱟ ᱫᱚ ᱢᱟᱹᱞᱤᱠ ᱜᱮ ᱮᱢᱟ ᱠᱚᱣᱟᱭ ᱥᱮ ᱢᱟᱱᱮ ᱟᱠᱚ ᱱᱤᱡᱮ ᱛᱮᱜᱮ ᱠᱚ ᱡᱟᱸᱦᱟᱸ ᱠᱟᱹᱢᱤᱱ ᱠᱚ ᱠᱚ ᱛᱟᱦᱮᱱᱟ ᱩᱱᱠᱩ ᱠᱚ ᱟᱠᱚ ᱛᱮᱜᱮ ᱠᱚ ᱚᱲᱟᱜ ᱠᱷᱚᱱᱟᱜ ᱠᱚ ᱫᱤ ᱡᱚᱢᱚᱜᱼᱟ᱾
ᱟᱫᱚ ᱪᱟᱞᱟᱣᱱᱟ ᱪᱮᱜᱽ ᱞᱮᱠᱟᱢ ᱴᱷᱤᱠ ᱠᱮᱫᱟ? ᱯᱟᱥᱮ ᱟᱢ ᱡᱚᱢᱟᱜ ᱵᱟᱢ ᱤᱫᱤ ᱵᱟᱠᱟᱡ ᱛᱟᱞᱮ ᱡᱚᱢᱟᱜ ᱮᱢᱟᱢᱟ ᱟᱨ ᱡᱩᱫᱤ ᱤᱫᱤ ᱵᱟᱠᱟᱜᱡᱮᱢ ᱛᱟᱦᱚᱞᱮ ᱟᱢᱟᱜ ᱜᱮ ᱡᱚᱢ ᱛᱟᱢ ᱟᱢᱟᱜ ᱩᱯᱚᱨ ᱟᱨᱠᱤ ᱱᱤᱨᱵᱷᱚᱨᱚᱜᱼᱟ ᱚᱱᱟ ᱫᱚ, ᱡᱩᱫᱤᱢ ᱡᱚᱢ ᱛᱟᱭ ᱠᱷᱟᱡ ᱢᱟᱹᱞᱤᱠᱟᱜ ᱜᱮ᱾
ᱦᱮᱸ ᱦᱮᱸ
ᱚᱱᱟ ᱦᱚᱸ ᱯᱟᱞᱮ
ᱦᱮᱸ ᱚᱱᱟ ᱫᱚ ᱵᱟᱱᱟᱨ ᱜᱮ ᱢᱮᱱᱟᱜ ᱟᱠᱟᱫᱟ ᱦᱮᱸᱥᱮ ᱦᱳᱭᱛᱚ ᱢᱤᱫ ᱦᱚᱲ ᱫᱚ ᱦᱳᱭᱛᱚ ᱵᱟᱭ ᱤᱫᱤ ᱫᱟᱲᱮᱭᱟᱫᱟ ᱥᱚᱢᱚᱭ ᱨᱮᱱᱟᱜ ᱪᱮᱛᱟᱨ ᱚᱱᱟ ᱪᱮᱛᱟᱱ ᱱᱤᱨᱵᱷᱚᱨ ᱨᱮ ᱦᱚᱭᱛᱚ ᱩᱱ ᱦᱤᱞᱳᱜ ᱵᱟᱭ ᱤᱥᱤᱱ ᱵᱟᱥᱟᱝ ᱜᱚᱫ ᱞᱮᱫᱟ ᱥᱮ ᱵᱟᱭ ᱡᱚᱜᱟᱲ ᱫᱟᱲᱮᱭᱟᱫᱟ ᱵᱟᱭ ᱤᱫᱤ ᱛᱚᱨᱟ ᱞᱮᱫᱟ᱾ ᱛᱟᱦᱚᱞᱮ ᱩᱱ ᱫᱚ ᱦᱟᱸᱰᱮ ᱢᱟᱹᱞᱤᱠ ᱴᱷᱮᱱ ᱢᱟᱲᱟᱝ ᱦᱚᱸ
ᱦᱚᱸ
ᱮᱱᱠᱷᱟᱱ ᱫᱚ ᱠᱟᱹᱢᱤ ᱨᱮ ᱥᱩᱵᱤᱫᱷᱟᱜᱼᱟ ᱚᱱᱟ ᱫᱚ, ᱢᱟᱱᱮ ᱡᱚᱢ ᱡᱩᱫᱤ ᱛᱟᱦᱮᱱᱟ ᱢᱟᱱᱮ ᱦᱚᱲᱢᱚ ᱨᱮ ᱫᱟᱲᱮ, ᱫᱟᱲᱮ ᱥᱟᱨᱥᱟᱜᱼᱟ ᱢᱟᱱᱮ ᱠᱟᱹᱢᱤ ᱨᱮ
ᱦᱮᱸ
ᱢᱟᱱᱮ ᱩᱫᱽᱜᱟᱹᱣ ᱧᱟᱢᱚᱜᱼᱟ ᱟᱨ ᱵᱟᱝᱠᱷᱟᱱ ᱫᱚ ᱨᱮᱸᱜᱮᱡ ᱛᱮᱛᱟᱝ ᱠᱟᱹᱢᱤ ᱛᱮᱫᱚ ᱦᱚᱲᱢᱚ ᱠᱷᱚᱛᱤᱭᱟᱭ᱾
ᱱᱤᱛᱚᱜ ᱫᱚ ᱥᱟᱱᱟᱢ ᱠᱟᱹᱢᱤ ᱜᱮ ᱜᱟᱹᱪᱷᱤ ᱛᱩᱫ ᱦᱚᱸ ᱚᱱᱠᱟᱜ ᱜᱮ ᱪᱷᱚᱭ ᱥᱟᱛᱥᱚ ᱴᱟᱠᱟ ᱠᱟᱛᱮᱫ ᱠᱚ ᱮᱢᱟᱢᱟ᱾
ᱦᱮᱸ ᱤᱨᱚᱜ ᱦᱚᱸ ᱚᱱᱠᱟ ᱜᱮ᱾
ᱦᱮᱸ ᱟᱨ ᱡᱩᱫᱤ ᱫᱚᱨ ᱡᱟᱹᱥᱛᱤ ᱞᱮᱠᱷᱟᱱ ᱥᱩᱫᱩ ᱟᱴᱥᱚ ᱴᱟᱠᱟ ᱠᱟᱛᱮ ᱮᱢ ᱧᱟᱢᱟ ᱮᱠᱫᱚᱢ ᱵᱟᱵᱟ ᱦᱚᱲ ᱫᱚ᱾
ᱟᱪᱪᱷᱟ
ᱦᱮᱸ ᱟᱨ ᱜᱚᱜᱚ ᱦᱚᱲ ᱫᱚ ᱢᱟᱱᱮ ᱥᱟᱛᱥᱚ ᱴᱟᱠᱟ ᱠᱟᱛᱮᱢ ᱧᱟᱢᱟ᱾ ᱢᱟᱱᱮ ᱵᱟᱵᱟ ᱦᱚᱲ ᱫᱚ ᱢᱟᱱᱮ ᱢᱤᱫᱥᱚ ᱴᱟᱠᱟ ᱥᱚᱵᱥᱚᱢᱚᱭ ᱰᱷᱤᱨ᱾
ᱦᱮᱸ
ᱩᱱᱠᱩ ᱠᱷᱚᱱᱟᱜ ᱢᱤᱫ ᱫᱩ ᱥᱚ ᱴᱟᱠᱟ ᱫᱚ ᱰᱷᱮᱨ ᱜᱮᱢ ᱧᱟᱢᱟ ᱟᱨᱠᱤ᱾
ᱟᱪᱪᱷᱟ
ᱟᱨᱦᱚᱸ ᱡᱟᱹᱥᱛᱤ ᱦᱟᱢᱟᱞ ᱠᱟᱹᱢᱤ ᱫᱚ ᱟᱨᱦᱚᱸ ᱡᱟᱹᱥᱛᱤ ᱟᱨᱦᱚᱸ ᱡᱟᱹᱥᱛᱤ ᱜᱮᱭᱟ ᱫᱚᱨ ᱫᱚ᱾ ᱢᱟᱱᱮ ᱡᱩᱫᱤ ᱚᱱᱟ ᱟᱞᱮ ᱥᱮᱫ ᱫᱚ ᱟᱞᱮ ᱥᱮᱫ ᱫᱚ ᱯᱟᱴ ᱦᱮᱱᱟᱜ ᱟᱛᱚ ᱯᱟᱴ ᱦᱮᱱᱟᱜ ᱟ ᱛᱚ ᱚᱱᱟ ᱯᱟᱴ ᱜᱮᱢᱮᱨ ᱯᱟᱴ ᱜᱮᱢᱮᱨ ᱫᱚ ᱡᱟᱹᱥᱛᱤ ᱜᱮ ᱟᱨᱦᱚᱸ ᱥᱚᱫᱟᱹᱭ ᱛᱮ ᱮᱠᱫᱚᱢ ᱱᱚᱥᱚ ᱴᱟᱠᱟ ᱠᱟᱛᱮᱫ ᱟᱴᱥᱚ ᱱᱚᱥᱚ ᱴᱟᱠᱟ ᱠᱟᱛᱮᱫ ᱥᱚᱫᱟᱹᱭ ᱠᱚᱢ ᱮᱢᱟᱢᱟ ᱫᱤᱱ᱾
ᱟᱪᱪᱷᱟ ᱟᱹᱰᱤ ᱱᱟᱯᱟᱭ ᱦᱮᱸ ᱦᱟᱢᱟᱞ ᱠᱟᱹᱢᱤ ᱠᱟᱹᱢᱤ ᱠᱟᱹᱢᱤ ᱡᱟᱹᱱᱤᱡ ᱠᱩᱲᱟᱹᱭ ᱦᱮᱸᱥᱮ, ᱚᱠᱟ ᱞᱮᱠᱟᱢ ᱠᱟᱹᱢᱤᱭᱟ ᱚᱱᱠᱟ ᱢᱚᱛᱚ ᱠᱩᱲᱟᱹᱭ᱾
ᱟᱨ ᱡᱟᱦᱟᱸ ᱱᱚᱜᱼᱚᱭ ᱵᱚ ᱢᱟᱱᱮ ᱱᱚᱣᱟ ᱢᱟ ᱨᱚᱦᱚᱭ ᱛᱩᱫ ᱨᱮ ᱦᱮᱸ ᱦᱮᱸᱥᱮ᱾ ᱟᱫᱚ ᱦᱚᱸᱜᱼᱚᱭ ᱡᱟᱦᱟᱸ ᱤᱨᱟ ᱯᱮ ᱦᱮᱸ ᱥᱮ ᱤᱨᱻᱚᱜᱼᱟ ᱚᱱᱟᱫᱚ ᱜᱟᱹᱰᱤ ᱠᱚᱛᱮ ᱜᱮᱯᱮ ᱤᱨᱟ ᱥᱮ ᱱᱚᱝ ᱠᱟᱱ ᱠᱟᱢᱤᱱ ᱢᱩᱱᱤᱥ ᱠᱚ ᱟᱛᱮ ᱜᱮ᱾
ᱪᱤᱫᱠᱟ?
ᱱᱚᱜᱼᱚᱭ ᱡᱟᱦᱟᱸ ᱦᱩᱲᱩ ᱠᱚ ᱵᱤᱞᱤᱜ ᱦᱟᱸᱜ ᱵᱚ ᱨᱚᱦᱚᱭ ᱠᱮᱫᱟ ᱛᱚ ᱡᱟᱦᱟᱸ ᱦᱩᱲᱩ ᱠᱚ, ᱟᱫᱚ ᱚᱱᱟ ᱡᱚᱠ ᱠᱷᱚᱱ ᱵᱤᱞᱤᱭ ᱮᱱᱟ ᱟᱫᱚ ᱵᱤᱞᱤ ᱥᱚᱢᱚᱭ ᱫᱚ ᱚᱱᱟ ᱡᱟᱦᱟᱸ ᱱᱤᱛᱚᱜ ᱦᱟᱨᱵᱷᱮᱥᱴᱤᱝ ᱢᱮᱥᱤᱱ ᱩᱰᱩᱝ ᱟᱠᱟᱱᱟ ᱚᱱᱟ ᱛᱮᱯᱮ ᱤᱨ ᱪᱚᱭ ᱫᱟ ᱥᱮ ᱮᱢᱱᱤ ᱱᱚᱝᱠᱟ ᱟᱨᱦᱚᱸ ᱠᱟᱢᱤᱱ ᱢᱩᱱᱤᱥ ᱯᱮ ᱞᱟᱜᱟᱣ ᱮᱫ ᱠᱚᱣᱟ?
ᱢᱟᱱᱮ ᱚᱠᱚᱭ ᱠᱚᱫᱚ ᱢᱟᱱᱮ ᱰᱟᱝᱨᱟ ᱠᱚ ᱢᱮᱱᱟᱜ ᱠᱚᱛᱟ ᱠᱚ ᱠᱩ ᱫᱚᱠᱚ ᱜᱮᱫ ᱪᱚᱭ ᱫᱟ ᱛᱤ ᱛᱮᱠᱚ ᱜᱮᱫ ᱫᱟ ᱟ ᱚᱠᱚᱭ ᱠᱚᱫᱚ ᱰᱟᱝᱨᱟ ᱠᱚ ᱵᱟᱹᱱᱩᱜ ᱠᱚᱣᱟ ᱢᱟᱱᱮ ᱩᱱᱠᱩ ᱫᱚ ᱚᱱᱟ ᱦᱟᱨᱵᱷᱮᱥᱴᱤᱝ ᱛᱮᱠᱚ ᱜᱮᱫ ᱪᱚᱭ ᱫᱟ
ᱟᱪᱪᱷᱟ
ᱟᱞᱮ ᱫᱚ ᱢᱟᱱᱮ ᱠᱤᱛ ᱟᱞᱮ ᱫᱚ ᱟᱞᱮᱫᱚ ᱰᱟᱝᱨᱟ ᱠᱚ ᱢᱮᱱᱟᱜ ᱠᱚᱣᱟ ᱛᱚ ᱰᱟᱝᱨᱟ ᱠᱚ ᱢᱮᱱᱟᱜ ᱠᱚᱣᱟ ᱟᱫᱚ ᱟᱞᱮ ᱫᱚ ᱱᱤᱡᱮ ᱛᱮᱜᱮ ᱜᱮᱫᱟ ᱜᱮᱫ ᱠᱟᱛᱮ ᱞᱮ ᱟᱹᱜᱩᱭᱟ ᱛᱟᱯᱚᱨᱮᱞᱮ ᱫᱟᱞᱟ᱾
ᱦᱩᱸ
ᱚᱲᱟᱜ ᱨᱮᱜᱮ
ᱟᱨ ᱱᱚᱣᱟ ᱚᱱᱟ ᱵᱮᱲᱟ ᱨᱮᱱᱟᱜ ᱢᱟᱱᱮ ᱠᱟᱹᱢᱤᱱ ᱢᱩᱱᱤᱥ ᱠᱚᱫᱚ ᱚᱠᱟ ᱞᱮᱠᱟ ᱱᱚᱣᱟ ᱡᱟᱦᱟᱸ ᱞᱮᱠᱟ ᱰᱮᱴ ᱮᱢ ᱞᱟᱹᱭ ᱠᱮᱫᱟ ᱤᱱᱠᱟᱹ ᱜᱮ ᱥᱮ ᱚᱱᱟ ᱚᱱᱟ ᱫᱚ ᱵᱤᱥᱤᱭᱮᱥ ᱠᱚᱢᱚᱜᱼᱟ?
ᱪᱮᱜ ᱚᱱᱟ ᱦᱩᱲᱩ ᱦᱩᱲᱩ ᱨᱚᱦᱚᱭ
ᱢᱟᱱᱮ ᱤᱨᱩᱜ ᱤᱨᱩᱜ ᱨᱮ ᱡᱟᱦᱟᱸ ᱦᱳᱲᱳ ᱢᱟᱱᱮ ᱡᱟᱦᱟᱸ ᱦᱚᱲᱚ ᱵᱮᱞᱮ ᱮᱱ ᱛᱟᱵᱚᱱᱟ ᱤᱨ ᱟᱵᱚ ᱫᱟᱛᱨᱚᱢ ᱛᱮ ᱟᱨ ᱵᱟᱝ ᱦᱟᱨᱵᱷᱮᱥᱴᱤᱝ ᱢᱮᱥᱤᱱ ᱛᱮᱵᱚ ᱤᱨ ᱮᱫᱟ ᱡᱟᱦᱟᱸᱛᱮ ᱤᱨ ᱛᱮᱵᱚ ᱫᱟᱛᱨᱚᱢ ᱠᱚᱛᱮ ᱵᱚ ᱤᱨ ᱮᱫᱟ ᱦᱟᱸᱜ ᱟᱫᱚ ᱩᱱ ᱥᱚᱢᱚᱭ ᱢᱟ ᱠᱟᱹᱢᱤᱱ ᱢᱩᱱᱤᱥ ᱠᱚ ᱢᱟ ᱵᱚ ᱞᱟᱜᱟᱣ ᱮᱫ ᱠᱚᱜᱮᱭᱟ ᱦᱟᱸᱜ᱾
ᱞᱟᱜ ᱞᱟᱜᱟᱣ ᱵᱟᱠᱷᱟᱡ ᱫᱚ᱾
ᱦᱮᱸ ᱟᱫᱚ ᱩᱱ ᱥᱚᱢᱚᱭ ᱢᱟᱱᱮ ᱨᱮᱴ ᱠᱚ ᱚᱠᱟ ᱞᱮᱠᱟ ᱠᱟᱹᱢᱤ?
ᱚ ᱟᱪᱪᱷᱟ ᱟᱪᱪᱷᱟ ᱩᱱ ᱥᱚᱢᱚᱭ ᱨᱮᱴ ᱫᱚ ᱦᱩᱭᱩᱜ ᱠᱟᱱᱟ ᱯᱟᱸᱥᱥᱚ ᱛᱷᱮᱠᱮ ᱪᱷᱚᱥᱚ ᱴᱟᱠᱟ ᱪᱟᱞᱟᱜ-ᱟ ᱟᱨᱠᱤ᱾ ᱚᱱᱟᱫᱚ ᱩᱱᱤ ᱪᱟᱯ ᱵᱟᱝ ᱠᱟᱹᱢᱤᱭᱟ ᱛᱚ ᱚᱱᱟ ᱫᱚ ᱠᱷᱟᱹᱞᱤ ᱦᱩᱲᱩ ᱠᱮᱫ ᱠᱷᱟᱹᱞᱤ᱾
ᱦᱮᱸ ᱦᱮᱸ
ᱦᱩᱲᱩ ᱜᱮ ᱠᱷᱟᱹᱞᱤ ᱜᱮ ᱡᱤ ᱜᱮ ᱠᱷᱟᱞᱤ ᱜᱮᱜ ᱜᱤᱛᱤᱡ ᱦᱩᱭᱩᱜ ᱛᱟᱢᱟ᱾
ᱚ ᱟᱜ ᱟᱨ ᱦᱚᱸᱜᱼᱚᱭ ᱡᱟᱦᱟᱸ ᱵᱚ ᱤᱭᱟᱹᱭ ᱫᱟ ᱦᱟᱸᱜ ᱡᱮᱢᱚᱱ ᱯᱳᱭᱞᱟᱹ ᱦᱚᱸᱜᱼᱚᱭ ᱱᱤᱛᱚᱜ ᱫᱚ ᱫᱟᱜ ᱡᱟᱹᱯᱩᱫ ᱫᱤᱱ ᱥᱮᱴᱮᱨ ᱨᱚᱦᱚᱭ ᱫᱤᱱ ᱥᱮᱴᱮᱨ ᱱᱟ ᱦᱮᱸᱥᱮ ᱢᱟᱱᱮ ᱠᱤᱪᱷᱩ ᱫᱚ ᱦᱟᱸᱜ ᱢᱟᱱᱮ ᱢᱮᱥᱤᱱ ᱛᱮᱠᱚ ᱞᱚᱥᱚᱫ ᱦᱚᱪᱚᱭᱟ ᱟᱨ ᱠᱤᱪᱷᱩ ᱫᱚ ᱢᱟᱱᱮ ᱰᱟᱝᱨᱟ ᱠᱚᱛᱮ ᱠᱚ ᱢᱟᱱᱮ ᱰᱟᱝᱨᱟ ᱱᱟᱦᱮᱞ ᱛᱮᱠᱚ ᱥᱤᱭᱟ ᱦᱮᱸ ᱥᱮ᱾
ᱰᱟᱝᱨᱟ
ᱦᱮᱸ ᱟᱫᱚ ᱚᱱᱮ ᱰᱟᱝᱨᱟ ᱱᱟᱦᱮᱞ ᱡᱟᱦᱟᱸ ᱵᱚᱥ ᱥᱤ ᱪᱚᱭᱫᱟ ᱰᱟᱝᱨᱟ ᱛᱮ ᱦᱟᱸᱜ ᱰᱟᱝᱨᱟ ᱱᱟᱦᱮᱞ ᱛᱮ ᱟᱫᱚ ᱚᱱᱟ ᱫᱚ ᱦᱟᱸᱜ ᱢᱟᱱᱮ ᱪᱮᱜᱠᱟ ᱨᱮᱴ ᱚᱱᱟ ᱱᱟᱦᱮᱞ ᱟᱨᱟᱲ ᱠᱚᱨᱮᱱᱟᱜ ᱫᱚ?
ᱥᱮᱵᱮ ᱮᱭᱤᱴ ᱠᱚ ᱦᱚᱲᱟᱜ
ᱟᱪᱪᱷᱟ